ᱦᱮᱸ ᱟᱸᱡᱚᱢᱚᱜ ᱠᱟᱱᱟ ᱾
ᱟᱪᱪᱷᱟ ᱪᱮᱫ ᱠᱚᱢ ᱪᱤᱠᱟᱹ ᱵᱟᱲᱟᱭᱮᱫᱟ?
ᱪᱤᱠᱟᱹ ᱵᱚᱞᱮ ᱫᱚᱧ ᱫᱩᱲᱩᱵ ᱟᱠᱟᱱᱟ ᱫᱟᱠᱟ ᱠᱚ ᱡᱚᱢ ᱵᱟᱲᱟ ᱠᱟᱛᱮᱫ ᱾
ᱦᱩᱸ ᱦᱩᱸ ᱾ ᱫᱟᱠᱟ ᱠᱚᱫᱚ ᱡᱚᱢ ᱵᱟᱲᱟ ᱦᱩᱭ ᱟᱠᱟᱱᱟ ᱪᱮᱫ ᱠᱚᱠᱚ ᱩᱛᱩ ᱞᱮᱫᱟ? ᱟᱹᱥᱩᱞ ᱞᱮ ᱫᱟᱢ ᱾
ᱩᱛᱩ ᱵᱚᱞᱛᱮ ᱛᱮᱦᱮᱧ ᱫᱚ ᱚᱱᱠᱟ ᱫᱟᱠᱟ ᱥᱟᱶᱛᱮ ᱫᱟᱹᱞ ᱟᱨ ᱟᱹᱞᱩ ᱯᱚᱴᱚᱞ ᱩᱛᱩ ᱛᱟᱦᱮᱸ ᱠᱟᱱᱟ᱾
ᱦᱩᱸ ᱾
ᱟᱢ ᱫᱚ ᱪᱮᱫ ᱠᱚᱢ ᱪᱤᱠᱟᱹᱭᱮᱫᱟ ᱪᱮᱫ ᱠᱚᱢ ᱡᱚᱢ ᱵᱟᱲᱟ ᱠᱮᱫᱟ?
ᱦᱮᱸ ᱤᱧᱦᱚ ᱫᱩᱲᱩᱵ ᱵᱟᱲᱟ ᱟᱠᱟᱱᱤᱧ ᱱᱤᱛᱚᱜ ᱫᱚ ᱛᱤᱦᱤᱧ ᱫᱚ ᱡᱚᱢ ᱠᱤᱫᱟᱹᱧ ᱟᱹᱞᱩ ᱥᱤᱯᱤ ᱫᱟᱹᱞ ᱟᱨ ᱵᱤᱞᱮ ᱛᱤᱠᱤ ᱛᱟᱦᱮᱸ ᱠᱟᱱᱟ᱾ ᱟᱫᱚ ᱫᱟᱜ ᱡᱟᱹᱲᱤ ᱠᱚᱫᱚ ᱪᱮᱫ ᱞᱮᱠᱟ ᱦᱩᱭᱩᱜ ᱠᱟᱱᱟ ᱟᱯᱮᱥᱮᱫ ᱫᱚ ᱵᱷᱟᱜᱤ ᱜᱮ ᱥᱮ ᱟᱠᱟᱞ ᱟᱠᱟᱫᱟᱭ?
ᱟᱫᱚ ᱟᱠᱟᱞ ᱵᱚᱞᱛᱮ ᱫᱚ ᱱᱤᱛᱳᱜ ᱫᱚ ᱥᱟᱶᱟᱭ ᱟᱠᱟᱫᱟ ᱫᱟᱜ ᱛᱮᱫᱚ ᱩᱸ ᱦᱟᱯᱛᱟ ᱢᱤᱫ ᱦᱟᱯᱛᱟ ᱜᱟᱱ ᱫᱚ ᱱᱚᱝᱠᱟ ᱜᱮ ᱞᱮᱛᱟᱲ ᱜᱮ ᱫᱟᱜ ᱟᱠᱟ-ᱟ ᱱᱟᱥᱮ ᱱᱟᱥᱮ ᱟᱨᱠᱤ᱾ ᱟᱨ ᱛᱮᱦᱮᱧ ᱫᱤᱱ ᱦᱚᱸ ᱢᱳᱴᱟᱢᱩᱴᱤ ᱮᱻ ᱥᱮᱛᱟᱜ ᱨᱮ ᱫᱟᱜ ᱞᱮᱫᱟᱭ᱾ ᱚᱱᱠᱟ ᱮᱜᱟᱨᱚᱴᱟ ᱵᱟᱨᱚᱴᱟ ᱢᱟᱱᱮ ᱥᱮᱛᱟᱜ ᱪᱷᱚᱴᱟ ᱠᱷᱚᱱ ᱮᱜᱟᱨᱚᱴᱟ ᱵᱟᱨᱚᱴᱟ ᱫᱷᱟᱹᱵᱤᱡ᱾ ᱛᱟᱞᱟᱨᱮ ᱱᱟᱥᱮᱭ ᱯᱷᱟᱠᱟ ᱞᱮᱫᱟᱭ ᱟᱨ ᱟᱨᱦᱚᱸ ᱟᱹᱭᱩᱵ ᱱᱤᱛᱚᱜ ᱟᱨᱚᱭ ᱯᱷᱟᱸᱠᱟ ᱟᱠᱟᱫᱟ᱾ ᱟᱨ ᱟᱯᱮ ᱫᱤᱥᱚᱢ ᱥᱮᱫ ᱦᱚᱭ ᱨᱤᱢᱤᱞ ᱫᱚ ᱪᱮᱜ ᱠᱟ?
ᱦᱮᱸ ᱦᱮᱸ ᱟᱞᱮ ᱫᱤᱥᱚᱢ ᱥᱮᱫ ᱨᱮᱱᱟᱜ ᱦᱚᱭ ᱨᱤᱢᱤᱞ ᱠᱚ ᱱᱚᱝᱠᱟ ᱜᱮ ᱫᱟᱜ ᱫᱚ ᱫᱟᱜ ᱮᱫ ᱜᱮᱭᱟᱭ ᱟᱨᱠᱤ ᱦᱩᱭᱱᱟ ᱢᱤᱫ ᱦᱟᱯᱛᱟ ᱜᱟᱱ ᱡᱳᱨᱜᱮ ᱫᱟᱜ ᱮᱫᱟᱭ ᱟᱫᱚ ᱟᱯᱮ ᱥᱮᱫ ᱫᱚ ᱨᱚᱦᱚᱭ ᱵᱟᱲᱟ ᱠᱚ ᱦᱩᱭᱩᱜ ᱠᱟᱱᱟ ᱥᱮ ᱟᱣᱨᱤ ᱠᱚ ᱨᱚᱦᱚᱭ ᱵᱟᱲᱟᱭᱟ ᱫᱟᱜ ᱟᱣᱨᱤ ᱛᱚᱸᱵᱟᱜ ᱛᱟᱯᱮᱭᱟ? ᱵᱟᱹᱭᱦᱟᱹᱲ ᱠᱚᱨᱮᱜ᱾
ᱟᱫᱚ ᱵᱟᱹᱭᱦᱟᱹᱲ ᱠᱚᱨᱮᱜ ᱦᱩᱲᱩ ᱫᱟᱜ ᱫᱚ ᱱᱟᱥᱮ ᱫᱚ ᱛᱚᱢᱟ ᱧᱚᱜ ᱠᱟᱱᱟ ᱦᱩᱲᱩ ᱨᱚᱦᱚᱭ ᱞᱮᱠᱟ ᱫᱚ᱾ ᱟᱨ ᱠᱷᱮᱛ ᱠᱚᱦᱚᱸ ᱢᱤᱫᱵᱟᱨ ᱪᱟᱥ ᱫᱚ ᱥᱤ ᱦᱩᱭ ᱠᱟᱱᱟ ᱞᱩᱴᱟᱨ ᱛᱮ᱾ ᱟᱫᱚ ᱵᱟᱠᱚᱭ ᱦᱩᱲᱩ ᱠᱟᱱᱟ ᱛᱚ ᱱᱚᱰᱮ ᱫᱚ ᱢᱟᱱᱮ ᱵᱟᱱ ᱞᱟᱦᱟ ᱨᱮᱱᱟᱜ ᱥᱮ ᱦᱮᱸ ᱵᱟᱱ ᱞᱟᱦᱟ ᱨᱮᱱᱟᱜ ᱠᱷᱮᱛ ᱟᱫᱚ ᱛᱚᱞᱟ ᱠᱚ ᱱᱟᱥᱮ ᱵᱟᱝ ᱠᱮᱴᱮᱡ ᱞᱮᱱᱠᱷᱟᱱ ᱚᱱᱟ ᱠᱚᱨᱮ ᱫᱚ ᱨᱚᱦᱚᱭ ᱵᱟᱝ ᱜᱟᱱᱚᱜ ᱚᱱᱟ ᱠᱷᱟᱹᱛᱤᱨ ᱱᱟᱥᱮ ᱛᱚᱞᱟ ᱠᱮᱴᱮᱡ ᱪᱚᱱᱤᱡ ᱛᱟᱨᱯᱚᱨᱮ ᱨᱚᱦᱚᱭ ᱞᱮ ᱮᱛᱚᱦᱚᱵᱟ᱾
ᱦᱩᱸ ᱦᱩᱸ ᱛᱟᱦᱞᱮ ᱟᱯᱮ ᱥᱮᱫ ᱫᱚ ᱵᱤᱨ ᱠᱚ ᱢᱮᱱᱟᱜ ᱟᱥᱮ ᱵᱟᱝ ᱵᱤᱨ ᱠᱚ ᱜᱟᱰᱟ ᱠᱚ ᱱᱟᱹᱭ ᱠᱚ? ᱱᱚᱝᱠᱟᱱᱟᱜ ᱡᱟᱦᱱᱟᱜ ᱜᱮ᱾
ᱟᱫᱚ ᱟᱞᱮ ᱫᱚ ᱵᱤᱨ ᱫᱤᱥᱚᱢ ᱦᱚᱲ ᱠᱟᱱ ᱜᱮᱭᱟᱞᱮ ᱚᱲᱟᱜ ᱛᱟᱭᱚᱢ ᱠᱷᱟᱱᱜᱮ ᱵᱤᱨ ᱛᱟᱞᱮ ᱚᱲᱟᱜ ᱞᱟᱦᱟᱨᱮ ᱠᱷᱟᱱ ᱜᱮ ᱢᱟᱴᱷ ᱛᱟᱞᱮ᱾ ᱟᱨ ᱱᱟᱹᱭ ᱠᱚᱨᱮᱱᱟᱜ ᱠᱟᱛᱷᱟ ᱞᱮᱠᱷᱟᱱ ᱫᱚ ᱱᱟᱹᱭ ᱠᱚᱫᱚ ᱟᱞ ᱥᱮᱫ ᱫᱚ ᱵᱟᱹᱱᱩᱜ ᱜᱟᱰᱟ᱾ ᱛᱚ ᱠᱤᱱᱛᱩ ᱦᱮᱱᱟᱜ ᱧᱚᱜ ᱨᱮ᱾
ᱟᱪᱪᱷᱟ ᱟᱵᱤ ᱫᱤᱥᱚᱢ ᱠᱚᱨᱮᱱᱟᱜ ᱵᱤᱨ ᱫᱤᱥᱚᱢ ᱠᱚᱨᱮ ᱫᱚ ᱤᱭᱟᱹ ᱞᱟᱹᱭ ᱟᱠᱚ ᱵᱟᱝ ᱢᱟ ᱢᱚᱬᱮ ᱠᱟᱴᱟ ᱠᱚ ᱫᱚᱢᱮ ᱠᱚ ᱪᱟᱞᱟᱜ ᱜᱮᱭᱟ ᱦᱚᱜᱼᱚᱭ ᱠᱟᱱᱴᱷᱟᱲ ᱵᱤᱞᱤᱜ ᱠᱟᱱᱟ ᱠᱟᱱᱴᱷᱟᱲ ᱵᱤᱞᱤ ᱨᱮᱱᱟᱜ ᱥᱚ ᱛᱮ᱾ ᱚᱱᱟ ᱥᱟᱶᱛᱮ ᱩᱞ ᱵᱤᱞᱤ ᱨᱮᱱᱟᱜ ᱥᱟᱶᱛᱮ ᱟᱫᱚ ᱦᱤᱨᱤᱜ ᱯᱮᱭᱟ ᱠᱚ ᱥᱮ ᱵᱟᱝ ᱟᱯᱮ ᱫᱚ?
ᱟᱞᱮ ᱫᱚ ᱱᱩᱠᱩ ᱫᱚ ᱠᱚ ᱦᱤᱨᱤᱭᱮᱫ ᱞᱮᱜᱮᱭᱟ ᱱᱩᱠᱩ ᱫᱚ ᱟᱞᱮ ᱚᱲᱟᱜ ᱦᱚᱲ ᱞᱮᱠᱟᱜᱮ ᱱᱩᱠᱩ ᱫᱚ ᱟᱞᱮ ᱚᱲᱟᱜ ᱠᱩᱰᱟᱹᱢ ᱠᱚᱨᱮ ᱠᱚ ᱛᱟᱦᱮᱱᱟ᱾ ᱵᱚᱞᱛᱮ ᱢᱟᱨᱟᱝ ᱵᱤᱨ ᱢᱮᱱᱟᱜ ᱛᱟᱞᱮᱭᱟ ᱚᱱᱟ ᱫᱟᱲᱮᱭᱟᱜᱼᱟ ᱱᱩᱠᱩ ᱫᱚ ᱥᱮᱨᱢᱟ ᱨᱮ ᱯᱨᱟᱭ ᱪᱟᱸᱫᱚ ᱜᱮᱠᱚ ᱛᱟᱦᱮᱱᱟ ᱢᱤᱫ ᱵᱟᱨ ᱪᱟᱸᱫᱳ ᱵᱟᱫ ᱠᱟᱛᱮᱫ᱾
ᱟᱫᱚ ᱱᱩᱠᱩ ᱫᱚᱠᱚ ᱦᱤᱡᱩᱜᱼᱟ ᱟᱠᱚ ᱞᱮᱠᱟ ᱯᱮᱲᱟ ᱦᱤᱨᱤ ᱞᱮᱠᱟ ᱠᱚ ᱦᱤᱡᱩᱜᱼᱟ ᱡᱚᱢᱟ ᱠᱚ ᱧᱩᱭᱟᱠᱚ᱾ ᱵᱚᱞᱛᱮ ᱪᱮᱫᱠᱟ ᱟᱹᱞᱩ ᱥᱤᱡᱤᱱ ᱠᱚ ᱦᱤᱡᱩᱜ ᱠᱟᱱᱟ ᱟᱹᱞᱩ ᱠᱚ ᱡᱚᱢᱟ᱾ ᱦᱳᱲᱳ ᱥᱤᱡᱤᱱ ᱠᱚ ᱦᱤᱡᱩᱜ ᱠᱷᱟᱱ ᱦᱳᱲᱳ ᱠᱚ ᱡᱚᱢᱟ᱾ ᱟᱪᱪᱷᱟ ᱡᱟᱦᱟᱭ ᱡᱩᱫᱤ ᱮ ᱱᱚᱝᱠᱟ ᱡᱟᱶᱟᱭ ᱛᱮ ᱠᱤ ᱠᱟᱴᱤᱡ ᱧᱩᱸ ᱴᱩᱣᱟᱫᱟ ᱚᱱᱠᱟ ᱟᱨᱠᱤ᱾ ᱛᱚ ᱟᱯᱮ ᱫᱤᱥᱚᱢ ᱥᱮᱫ ᱫᱚ ᱚᱠᱟ ᱪᱮᱫ ᱞᱮᱠᱟᱱ ᱫᱤᱥᱚᱢ ᱠᱟᱱᱟ?
ᱦᱩᱸ ᱟᱞᱮ ᱫᱤᱥᱚᱢ ᱥᱮᱫ ᱫᱚ ᱦᱩᱭᱩᱜ ᱠᱟᱱᱟ ᱟᱞᱮ ᱫᱚ ᱵᱟᱹᱭᱦᱟᱹᱲ ᱟᱨ ᱵᱟᱹᱭᱦᱟᱹᱲ ᱜᱮ᱾ ᱪᱮᱫ ᱦᱚᱸ ᱵᱟᱹᱱᱩᱜᱼᱟ ᱟᱞᱮ ᱥᱮᱫ ᱫᱚ ᱱᱚᱜ-ᱚᱭ ᱛᱤᱦᱤᱧ ᱜᱟᱯᱟ ᱫᱟᱜ ᱞᱮᱠᱷᱟᱡ ᱟᱫᱚ ᱜᱚᱴᱟᱜ ᱜᱮᱢ ᱧᱮᱞᱟ ᱤᱭᱟᱹ ᱱᱟᱹᱭ ᱞᱮᱠᱟ ᱪᱟᱯᱮ ᱯᱮ ᱠᱟᱱᱟ ᱟᱞᱮ ᱥᱮᱫ ᱫᱚ ᱚᱱᱮ ᱚᱱᱠᱟᱱ ᱫᱤᱥᱚᱢ ᱵᱤᱨ ᱵᱩᱨᱩ ᱪᱮᱫ ᱦᱚᱸ ᱵᱟᱹᱱᱩᱜᱼᱟ ᱫᱟᱨᱮ ᱢᱟᱨᱮ᱾ ᱠᱟᱹᱢᱤ ᱠᱚᱢ ᱪᱟᱞᱟᱣ ᱠᱚᱜᱼᱟ ᱞᱚᱞᱚ ᱥᱤᱛᱩᱝ ᱫᱤᱱ ᱟᱞᱮ ᱥᱮᱫ ᱫᱚ ᱚᱠᱟᱨᱮᱢ ᱩᱢᱩᱞᱚᱜᱼᱟ ᱩᱢᱩᱞ ᱨᱮᱱᱟᱜ ᱡᱟᱭᱜᱟ ᱦᱚᱸ ᱵᱟᱹᱱᱩᱜᱼᱟ᱾ ᱢᱮᱱᱟᱠᱚ ᱵᱟᱝᱢᱟ ᱥᱤᱛᱩᱝ ᱠᱚᱛᱮ ᱦᱚᱸᱠᱚ ᱜᱚᱡ ᱵᱟᱲᱟᱣ ᱠᱟᱱᱟ ᱟᱞᱮ ᱥᱮᱫ ᱨᱮᱱ ᱦᱚᱲ ᱠᱚᱫᱚ ᱟᱨᱠᱤ ᱱᱚᱝᱠᱟ᱾ ᱨᱚᱦᱚᱭ ᱫᱤᱱ ᱛᱟᱢ ᱟᱨ ᱟᱞᱮ ᱫᱚ ᱵᱟᱨ ᱫᱷᱟᱣ ᱞᱮ ᱨᱚᱦᱚᱭᱟ ᱛᱷᱚ ᱥᱤᱛᱩᱝ ᱫᱤᱱ ᱦᱚᱸ ᱟᱫᱚ ᱚᱱᱠᱟ ᱠᱚ ᱞᱟᱹᱭᱟ ᱥᱤᱛᱩᱝ ᱫᱤᱱ ᱦᱚᱸ ᱦᱚᱲ ᱠᱚ ᱜᱚᱡ ᱵᱟᱲᱟ ᱟᱠᱟᱱᱟ ᱥᱤᱛᱩᱝ ᱠᱚᱛᱮ ᱟᱞᱮᱥᱮᱫ ᱫᱚ ᱵᱟᱹᱭᱦᱟᱹᱲ ᱟᱨ ᱵᱟᱹᱭᱦᱟᱹᱲ ᱜᱮ ᱢᱟᱱᱮ ᱟᱫᱚ ᱪᱮᱫ ᱦᱚᱸ ᱵᱟᱱᱩᱜᱼᱟ ᱵᱟᱹᱭᱦᱟᱹᱲ ᱪᱷᱟᱲᱟ ᱟᱫᱚ
ᱫᱚ ᱟᱹᱰᱤ ᱱᱟᱯᱟᱭ ᱜᱮ ᱦᱩᱭᱩᱜᱼᱟ ᱢᱟᱱᱮ ᱵᱟᱹᱲᱛᱤ ᱧᱚᱜ ᱦᱩᱭᱩᱜᱼᱟ ᱾
ᱦᱮᱸ ᱦᱮᱸ
ᱟᱨ ᱦᱩᱲᱩ ᱵᱟᱫ ᱠᱟᱛᱮᱫ ᱟᱯᱮ ᱫᱤᱥᱚᱢ ᱥᱮᱫ ᱟᱨ ᱪᱮᱫ ᱚᱠᱟ ᱚᱠᱟ ᱯᱷᱚᱥᱚᱞ ᱠᱚ ᱪᱟᱥ ᱦᱩᱭᱩᱜ ᱜᱮᱭᱟ
ᱦᱮᱸ ᱦᱩᱲᱩ ᱵᱟᱫ ᱠᱟᱛᱮᱜ ᱟᱞᱮ ᱥᱮᱫ ᱫᱚ ᱚᱱᱮ ᱢᱮᱱᱟᱜᱼᱟ ᱠᱷᱚᱥᱞᱟ ᱠᱚ ᱛᱩᱲᱤ ᱠᱚ ᱟᱹᱞᱩ ᱠᱚ ᱱᱚᱜᱱᱟ ᱠᱚ ᱦᱩᱭᱩᱜ ᱜᱮᱭᱟ ᱵᱟᱲᱛᱤ ᱫᱚ
ᱟᱫᱚ ᱟᱯᱮ ᱥᱮᱫ ᱫᱚ ᱩᱱᱠᱩ ᱠᱚ ᱦᱤᱨᱤᱯᱮ ᱜᱮᱭᱟ ᱦᱮᱸᱥᱮ ᱟᱫᱚ ᱟᱯᱮ ᱦᱚᱸ ᱡᱚᱢ ᱧᱩ ᱥᱟᱶᱛᱮ ᱩᱱᱠᱩ ᱯᱮ ᱵᱤᱫᱟᱹᱭ ᱠᱟᱠᱚᱣᱟ ᱟᱨᱦᱚᱸ ᱚᱱᱠᱟᱜ ᱜᱮ ᱯᱚᱨᱮ ᱯᱚᱨᱮ ᱟᱨᱦᱚᱸ ᱠᱚ ᱦᱮᱡ ᱡᱟᱣᱨᱟᱣᱟ ᱯᱮᱭᱟ ᱵᱟᱝ
ᱦᱮᱸ ᱦᱮᱸ
ᱢᱤᱫᱴᱟᱝ ᱯᱮ ᱵᱤᱫᱟᱹᱭ ᱠᱮᱫᱮᱭᱟ ᱟᱨ ᱢᱤᱫ ᱫᱤᱱ ᱦᱚᱸ ᱢᱤᱫᱴᱟᱝ ᱮ ᱦᱤᱡᱩᱜᱼᱟ ᱱᱚᱝᱠᱟ ᱠᱟᱛᱮᱜ ᱯᱮ ᱢᱟᱱᱮ ᱯᱮ ᱯᱮᱲᱟ ᱞᱮᱠᱟ ᱜᱮᱯᱮ ᱟᱛᱟᱝ ᱫᱟᱨᱟᱢ ᱢᱮᱫ ᱠᱚᱣᱟ ᱥᱮ ᱪᱮᱫ
ᱦᱮᱸ ᱟᱫᱚ ᱯᱮᱲᱟ ᱞᱮᱠᱟ ᱵᱟᱞᱮ ᱟᱛᱟᱝ ᱫᱟᱨᱟᱢᱮᱫ ᱠᱚ ᱨᱮᱦᱚᱸ ᱟᱛᱟᱝ ᱫᱟᱨᱟᱢ ᱦᱩᱭᱩᱜ ᱠᱟᱱ ᱛᱟᱞᱮᱭᱟ ᱟᱛᱟᱝ ᱫᱟᱨᱟᱢ ᱛᱮ ᱵᱟᱫᱫᱷᱚ
ᱦᱮᱸ ᱡᱚᱢᱟᱜ ᱦᱚᱸᱯᱮ ᱮᱢᱟ ᱠᱚᱣᱟ ᱚᱱᱟ ᱥᱟᱶᱛᱮ ᱧᱩᱣᱟᱜ ᱦᱚᱸ ᱦᱮᱸᱥᱮ
ᱦᱮᱸ ᱦᱮᱸ ᱚᱱᱟ ᱡᱚᱢᱟᱜ ᱧᱩᱣᱟᱜ ᱫᱚ ᱯᱷᱤᱨᱤ ᱛᱮᱠᱚ ᱡᱚᱢ ᱤᱫᱤᱭᱟ ᱾
ᱦᱮᱸᱛᱚ
ᱟᱨ ᱟᱯᱮ ᱟᱯᱮ ᱫᱤᱥᱚᱢ ᱥᱮᱫ ᱫᱚ ᱦᱟᱹᱛᱤ ᱠᱚᱫᱚ ᱛᱟᱦᱚᱞᱮ ᱵᱟᱠᱚ ᱪᱟᱞᱟᱜ ᱜᱮᱭᱟ ᱛᱚ
ᱵᱟᱝ ᱵᱟᱝ ᱟᱞᱮᱥᱮᱫ ᱫᱚ ᱟᱫᱚ ᱚᱱᱟ ᱦᱟᱛᱤ ᱫᱚ ᱟᱫᱚ ᱟᱞᱮ ᱥᱮᱫ ᱫᱚ ᱵᱟᱝᱠᱚ ᱦᱤᱡᱩᱜ ᱜᱮᱭᱟ ᱟᱫᱚ ᱟᱞᱮ ᱫᱚ ᱡᱚᱢᱟᱜ ᱧᱩᱣᱟᱜ ᱦᱚᱸ ᱚᱵᱷᱟᱵᱽ ᱛᱚ ᱟᱞᱮ ᱫᱚ ᱵᱟᱞᱮ ᱮᱢ ᱫᱟᱲᱮᱭᱟ ᱠᱚᱣᱟ
ᱢᱮᱱ ᱡᱚᱢᱟᱜ ᱧᱩᱣᱟᱜ ᱫᱚ ᱟᱯᱮ ᱫᱤᱥᱚᱢ ᱫᱚ ᱢᱮᱱᱟᱜᱼᱟ ᱛᱟᱦᱮᱱ ᱡᱟᱭᱜᱟ ᱵᱟᱹᱱᱩᱜ ᱛᱟᱠᱚᱣᱟ
ᱦᱳᱭ ᱛᱟᱦᱮᱸ ᱡᱟᱭᱜᱟ ᱦᱚᱸ ᱟᱫᱚ ᱦᱮᱡ ᱞᱮᱱᱠᱷᱟᱱ ᱫᱚ ᱚᱲᱟᱜ ᱛᱮᱫᱚ ᱵᱟᱠᱚ ᱪᱟᱞᱟᱜ-ᱟ ᱛᱚ ᱩᱱᱠᱩ ᱫᱚ ᱚᱱᱟ ᱵᱟᱹᱭᱦᱟᱹᱲ ᱠᱚᱨᱮ ᱜᱮᱠᱚ ᱛᱟᱦᱮᱱᱟ ᱟᱫᱚ ᱵᱟᱹᱱᱩᱜᱼᱟ ᱟᱞᱮᱥᱮᱫ ᱫᱚ ᱚᱱᱠᱟᱱᱟᱜ ᱵᱟᱹᱭᱦᱟᱹᱲ ᱠᱚᱦᱚᱸ ᱡᱟᱦᱟᱸ ᱠᱚᱨᱮ ᱫᱚ ᱟᱠᱚᱣᱟᱜ ᱛᱟᱦᱮᱱ ᱜᱟᱱᱚᱜ ᱞᱮᱠᱟᱱᱟᱜ ᱾
ᱛᱟᱦᱟᱞᱮ ᱟᱯᱮ ᱥᱮᱫ ᱫᱚ ᱳᱫ ᱯᱩᱴᱠᱟᱹ ᱠᱚᱦᱚᱸ ᱵᱟᱝ ᱧᱟᱢᱚᱜ ᱜᱮᱭᱟ ᱥᱮ ᱧᱟᱢᱚᱜᱼᱟ
ᱳᱫ ᱯᱩᱴᱠᱟᱹ ᱫᱚ ᱟᱫᱚ ᱟᱞᱮᱥᱮᱫ ᱫᱚ ᱵᱤᱨ ᱠᱚᱫᱚ ᱢᱮᱱᱟᱜᱼᱟ ᱦᱟᱸᱜ ᱟᱫᱚ ᱱᱟᱹᱭ ᱠᱚ ᱯᱟᱨᱚᱢ ᱦᱳᱭᱳᱜ ᱛᱟᱞᱮᱭᱟ ᱟᱞᱮᱥᱮᱫ ᱫᱚ ᱱᱟᱹᱭ ᱢᱮᱱᱟᱜᱼᱟ ᱛᱚ ᱱᱟᱹᱭ ᱠᱚ ᱯᱟᱨᱚᱢ ᱠᱟᱛᱮᱜ ᱥᱟᱺᱜᱤᱧ ᱧᱚᱜ ᱜᱮ ᱪᱟᱞᱟᱜ ᱦᱳᱭᱳᱜᱼᱟ ᱛᱚ ᱚᱱᱛᱮ ᱨᱮ ᱧᱟᱢᱚᱜ ᱟᱠᱚ ᱳᱫ ᱯᱩᱴᱠᱟᱹ ᱫᱚ ᱟᱫᱚ ᱵᱟᱝᱠᱚ ᱪᱟᱞᱟᱜ ᱜᱮᱭᱟ ᱟᱞᱮᱥᱮᱫ ᱨᱮᱱ ᱦᱚᱲ ᱫᱚ ᱟᱹᱨᱠᱤ ᱡᱟᱦᱟᱸᱭ ᱨᱮᱱ ᱤᱭᱟᱹ ᱯᱮᱲᱟ ᱯᱟᱹᱲᱦᱟᱹ ᱠᱚ ᱢᱮᱱᱟᱜ ᱠᱚᱣᱟ ᱩᱝᱠᱩ ᱛᱟᱞᱟ ᱛᱮᱜᱮ ᱟᱨᱠᱤ ᱳᱫ ᱯᱩᱴᱠᱟᱹ ᱠᱚᱫᱚ ᱠᱚ ᱟᱹᱜᱩᱣᱟ ᱠᱚᱣᱟ
ᱛᱟᱦᱞᱮ ᱟᱯᱮ ᱫᱚ ᱳᱫ ᱯᱩᱴᱠᱟᱹ ᱫᱚ ᱟᱱᱮ ᱨᱟᱱ ᱞᱮᱠᱟᱯᱮ ᱧᱟᱢᱟ
ᱦᱮᱸ ᱦᱮᱸ ᱦᱮᱸ ᱟᱨ ᱟᱯᱮᱥᱮᱫ ᱫᱚ ᱧᱟᱢᱚᱜ ᱜᱮᱭᱟ ᱠᱚ ᱫᱚᱢᱮ
ᱦᱮᱸ ᱟᱞᱮ ᱥᱮᱫ ᱫᱚ ᱳᱫ ᱯᱩᱴᱠᱟᱹ ᱫᱚ ᱨᱟᱪᱟ ᱠᱷᱚᱱ ᱠᱚ ᱡᱟᱱᱟᱢ ᱪᱟᱞᱟᱜᱼᱟ ᱵᱤᱨ ᱫᱷᱟᱹᱵᱤᱡ ᱱᱤᱛᱚᱜ ᱚᱠᱛᱚ ᱫᱚ ᱚᱲᱟᱜ ᱠᱚᱨᱮᱫ ᱫᱚ ᱡᱩᱫᱤᱢ ᱪᱟᱞᱟᱜᱼᱟ ᱡᱷᱚᱛᱚ ᱚᱲᱟᱜ ᱨᱮᱜᱮ ᱱᱤᱛᱚᱜ ᱟᱨᱦᱚᱸ ᱡᱟᱹᱯᱩᱫ ᱫᱟᱭ ᱛᱚ ᱳᱫ ᱞᱮᱴᱚ ᱳᱫ ᱥᱳᱲᱮ ᱳᱫ ᱩᱛᱩ ᱳᱫ ᱞᱟᱫ ᱚᱱᱠᱟᱱᱟᱜ ᱜᱮᱢ ᱧᱟᱢ ᱛᱟᱠᱚᱣᱟ
ᱦᱮᱸ ᱦᱮᱸ ᱦᱮᱸ᱾
ᱦᱩᱸ ᱾
ᱛᱟᱦᱚᱞᱮ ᱟᱢᱫᱚ ᱳᱫ ᱯᱩᱴᱠᱟᱹ ᱠᱚᱫᱚ ᱡᱚᱢᱮᱢ ᱠᱩᱥᱤᱭᱟᱠᱚ ᱜᱮᱭᱟ ᱥᱮ ᱵᱟᱝ?
ᱡᱚᱢ ᱱᱩᱠᱩ ᱫᱚ ᱠᱩᱥᱤ ᱫᱚ ᱫᱚᱢᱮ ᱜᱤᱧ ᱠᱩᱥᱤᱭᱟᱠᱚᱣᱟ ᱪᱮᱫᱟᱜ ᱥᱮ ᱚᱲᱟᱜ ᱦᱚᱲ ᱦᱚᱸ ᱱᱚᱝᱠᱟᱧ ᱢᱮᱛᱟ ᱠᱚᱣᱟ ᱡᱩᱫᱤ ᱳᱫ ᱠᱚ ᱩᱛᱩ ᱦᱳᱭᱳᱜ ᱠᱷᱟᱱ ᱤᱧᱫᱚ ᱠᱟᱹᱴᱤᱡ ᱵᱷᱟᱜᱽ ᱨᱮ ᱫᱚᱨᱠᱟᱨ ᱦᱳᱞᱮ ᱡᱚᱠᱷᱚᱱ ᱡᱮᱞ ᱵᱚᱱ ᱩᱛᱩᱭᱟ ᱛᱚᱠᱷᱚᱱ ᱠᱚᱢ ᱧᱚᱜ ᱮᱢᱟᱹᱧ ᱯᱮ ᱛᱟᱣ ᱳᱫ ᱯᱩᱴᱠᱟᱹ ᱩᱛᱩ ᱫᱚ ᱵᱤᱥᱤ ᱧᱚᱜ ᱤᱢᱟᱹᱧ ᱯᱮ᱾
ᱦᱮᱸᱛᱚ ᱟᱫᱚ ᱩᱫ ᱯᱩᱴᱠᱟᱹ ᱨᱮᱢᱟ ᱞᱟᱹᱭᱟᱠᱚ ᱟᱹᱰᱤ ᱟᱭᱢᱟ ᱟᱨ ᱤᱭᱟᱹ ᱠᱚ ᱢᱮᱱᱟᱜᱼᱟ ᱵᱷᱤᱴᱟᱢᱤᱱ ᱠᱚ ᱧᱟᱢᱚᱜᱼᱟ᱾ ᱟᱫᱚ ᱚᱱᱟᱛᱮᱢ ᱡᱚᱢ ᱜᱮᱭᱟ ᱥᱮ ᱢᱟᱱᱮ ᱠᱩᱥᱤ ᱜᱮ ᱫᱚᱢᱮᱢ ᱠᱩᱥᱤᱭᱟᱜᱼᱟ?
ᱠᱩᱥᱤᱜᱤᱧ ᱠᱩᱥᱤᱭᱟᱜᱼᱟ ᱫᱚᱢᱮ ᱠᱟᱨᱚᱱ ᱱᱚᱣᱟ ᱛᱚ ᱵᱟᱢ ᱧᱟᱢᱟ ᱱᱚᱣᱟ ᱫᱚ ᱥᱤᱡᱤᱱ ᱨᱮᱱᱟᱜ ᱡᱤᱱᱤᱥ ᱠᱟᱱᱟ᱾ ᱛᱚ ᱟᱨ ᱳᱫ ᱯᱩᱴᱠᱟᱹ ᱨᱮᱫᱚ ᱡᱟᱝ ᱦᱚᱸ ᱵᱟᱝ ᱛᱟᱦᱮᱱᱟ ᱪᱮᱜ ᱴᱷᱚᱲᱮᱝ, ᱟᱹᱰᱤ ᱱᱟᱯᱟᱭᱮᱢ ᱡᱚᱢ ᱫᱟᱲᱮᱭᱟᱜᱼᱟ᱾
ᱟᱪᱪᱷᱟ ᱟᱫᱚ ᱡᱟᱝ ᱴᱷᱚᱲᱮᱝ ᱠᱚᱫᱚ ᱵᱟᱢ ᱡᱚᱢ ᱫᱟᱲᱮᱭᱟᱜᱼᱟ ᱟᱢᱫᱚ?
ᱟᱫᱚ ᱡᱟᱝ ᱴᱷᱚᱲᱮᱝ ᱠᱚᱫᱚ ᱡᱚᱢ ᱫᱚᱢ ᱡᱚᱢ ᱫᱟᱲᱮᱭᱟᱜᱼᱟ ᱱᱚᱣᱟ ᱫᱚ ᱠᱟᱹᱴᱤᱡ ᱮᱢ ᱚᱥᱩᱵᱤᱫᱷᱟᱜᱼᱟ ᱡᱩᱫᱤ ᱮᱸ ᱡᱤᱞ ᱩᱛᱩ ᱡᱚᱢᱟ ᱠᱟᱭ ᱢᱮ ᱱᱟᱣᱟᱭ ᱢᱮ ᱟᱨ ᱳᱫ ᱯᱩᱴᱠᱟᱹᱢ ᱡᱚ ᱚᱻ ᱫᱟᱠᱟ ᱞᱮᱠᱟᱢ ᱞᱟᱯᱮᱫ ᱨᱮᱦᱚᱸ ᱵᱟᱢ ᱪᱤᱠᱟᱹᱜᱼᱟ᱾
ᱦᱮᱸ ᱦᱮᱸ ᱦᱮᱸ᱾ ᱟᱫᱚ ᱥᱤᱵᱤᱞ ᱦᱚᱸ ᱫᱚᱢᱮ ᱥᱤᱵᱤᱞᱟᱛᱚ ᱳᱫ ᱯᱩᱴᱠᱟᱹ ᱦᱚᱸ ᱧᱮᱞᱟᱢ ᱡᱮᱞ ᱞᱮᱠᱟ ᱜᱮᱠᱚ ᱩᱛᱩ ᱠᱟᱜᱼᱟ ᱥᱮ ᱪᱮᱫ ᱦᱮᱸ᱾
ᱡᱮᱞ ᱞᱮᱠᱟ ᱜᱮᱠᱚ ᱩᱛᱩ ᱠᱟᱜᱼᱟ᱾
ᱛᱟᱦᱟᱞᱮ ᱟᱯᱮᱫᱚ
ᱦᱩᱸ ᱞᱟᱹᱭᱫᱟᱹᱧ ᱟᱯᱮ ᱫᱤᱥᱚᱢ ᱛᱟᱦᱚᱞᱮ ᱱᱟᱹᱭ ᱠᱚ ᱢᱮᱱᱟᱜ ᱠᱷᱟᱱ ᱟᱯᱮ ᱫᱤᱥᱚᱢ ᱛᱟᱦᱚᱞᱮ ᱦᱟᱠᱳ, ᱠᱟᱴᱠᱚᱢ ᱡᱚᱢ ᱛᱮᱫᱚ ᱵᱟᱯᱮ ᱚᱵᱷᱟᱵᱚᱜᱼᱟ?
ᱵᱟᱝ ᱵᱟᱝ ᱵᱟᱝ ᱟᱞᱮ ᱦᱟᱠᱳ ᱫᱚᱞᱮ ᱨᱚᱦᱚᱲ ᱠᱟᱠᱚᱣᱟ᱾
ᱚᱻ ᱢᱟᱱᱮ ᱦᱟᱠᱳ ᱵᱳᱞᱛᱮ ᱪᱮᱫ ᱯᱩᱴᱷᱤ ᱦᱟᱠᱳ ᱥᱮ ᱢᱟᱨᱟᱝ ᱦᱟᱠᱳ ᱠᱚ ᱚᱠᱟ ᱚᱠᱟ ᱦᱟᱠᱳ ᱠᱚᱯᱮ ᱨᱚᱦᱚᱭ, ᱨᱚᱦᱚᱲ ᱠᱟᱠᱚᱣᱟ?
ᱦᱩᱸ᱾ ᱟᱫᱚ ᱩᱝᱠᱩ ᱫᱚ ᱯᱩᱴᱷᱤ ᱦᱟᱠᱳ ᱦᱚᱸ ᱥᱤᱡᱤᱱ ᱠᱚᱨᱮᱜ ᱜᱮᱠᱚ ᱧᱟᱢᱚᱜᱼᱟ ᱛᱚ ᱩᱱᱠᱩ ᱯᱩᱴᱷᱤ ᱦᱟᱠᱳ ᱠᱚᱦᱚᱸ ᱞᱮ ᱨᱚᱦᱚᱲ ᱠᱟᱠᱚᱣᱟ ᱚᱱᱟ ᱥᱟᱶᱛᱮ ᱢᱤᱫ ᱵᱟᱨᱭᱟ ᱫᱚ ᱜᱟᱹᱲᱟᱹᱭ ᱦᱟᱠᱳ ᱠᱚ᱾
ᱩᱸᱦ᱾
ᱧᱟᱢᱚᱜ ᱟᱠᱚ᱾ ᱫᱩᱲᱤ ᱦᱟᱠᱳ ᱠᱚ ᱵᱩᱸᱵᱩᱡ ᱦᱟᱠᱳ ᱠᱚ ᱱᱩᱠᱩ ᱦᱟᱠᱳ ᱠᱚᱦᱚᱸ ᱡᱚᱛᱚ ᱞᱮ ᱨᱚᱦᱚᱲ ᱠᱟᱠᱚᱣᱟ᱾ ᱟᱨ ᱛᱮᱦᱮᱧ ᱜᱟᱯᱟ ᱢᱟ ᱟᱞᱮ ᱥᱮᱫ ᱫᱚ ᱚᱱᱠᱟ ᱵᱟᱸᱫᱷ ᱠᱚ ᱫᱚᱢᱮ ᱢᱮᱱᱟᱜᱼᱟ᱾ ᱦᱟᱹᱠᱩ ᱠᱚᱠᱚ ᱟᱲᱟᱜ ᱠᱟᱠᱚᱣᱟ ᱛᱟᱦᱟᱞᱮ ᱱᱚᱭ ᱡᱮ ᱫᱟᱜ ᱫᱟᱭ ᱱᱚᱝᱠᱟ ᱟᱫᱚ ᱫᱟᱜ ᱛᱮ ᱫᱚᱢᱮ ᱦᱟᱹᱠᱩ ᱠᱚ ᱢᱟᱱᱮ ᱵᱟᱸᱫᱽ ᱠᱷᱚᱡ ᱠᱚ ᱩᱰᱩᱠᱚᱜ ᱛᱟᱠᱚᱣᱟ ᱩᱱᱠᱩ ᱠᱚᱞᱮ ᱥᱟᱵ ᱠᱚᱣᱟ᱾ ᱟᱨ
ᱢᱟᱱᱮ ᱱᱩᱠᱩ ᱫᱚ ᱟᱞᱮ, ᱛᱤ ᱛᱮᱯᱮ ᱥᱟᱵ ᱠᱚᱣᱟ ᱡᱟᱞ ᱛᱮ ᱜᱷᱩᱱᱤ ᱠᱚᱯᱮ ᱚᱰᱟᱣ ᱵᱟᱲᱟ ᱟᱠᱚᱣᱟ?
ᱦᱮᱸ ᱜᱷᱩᱱᱤ, ᱯᱟᱴᱟ ᱚᱱᱟ ᱥᱟᱶᱛᱮ ᱛᱤ ᱠᱚᱛᱮ ᱦᱚᱸᱠᱚ ᱥᱟᱵᱚᱜ ᱜᱮᱭᱟ ᱵᱟᱹᱭᱦᱟᱹᱲ ᱠᱚᱨᱮ ᱛᱚ᱾ ᱢᱟᱱᱮ ᱧᱮᱞ ᱧᱟᱢᱚᱜ ᱟᱠᱚ ᱟᱨᱠᱤ᱾ ᱡᱟᱦᱟᱸ ᱠᱚᱨᱮ ᱫᱟᱜ ᱠᱚ ᱟᱹᱛᱩᱜᱼᱟ ᱧᱮᱞ ᱠᱚᱢ ᱨᱟᱠᱟᱵ ᱟᱠᱚ ᱩᱱᱠᱩ ᱦᱟᱹᱠᱩ ᱫᱚ ᱫᱟᱜ ᱥᱮᱫ ᱜᱮ᱾ ᱛᱟᱦᱚᱞᱮ ᱟᱫᱚ ᱥᱟᱵ ᱛᱮᱦᱚᱸ ᱠᱚ ᱧᱟᱢᱚᱜᱼᱟ᱾
ᱚᱻ
ᱦᱩᱸ ᱛᱟᱦᱚᱞᱮ ᱟᱯᱮ ᱥᱮᱫ ᱫᱚ ᱱᱚᱝᱠᱟ ᱫᱚ ᱢᱟᱱᱮ ᱦᱟᱹᱠᱩ ᱠᱚᱫᱚ ᱵᱟᱠᱚ ᱧᱮᱞᱚᱜᱼᱟ ᱦᱮᱸ ᱥᱮ?
ᱢᱟᱱᱮ ᱟᱞᱮ ᱥᱮᱫ ᱫᱚ ᱦᱟᱹᱠᱩ ᱟᱞᱮ ᱫᱚ ᱦᱟᱹᱠᱩ ᱡᱚᱢ ᱦᱚᱸᱞᱮ ᱧᱟᱢᱟ ᱠᱟᱨᱚᱱ ᱟᱞᱮᱭᱟᱜ ᱚᱲᱟᱜ ᱞᱟᱦᱟ ᱨᱮᱫᱚ ᱩᱸ ᱠᱷᱮᱛ ᱟᱨ ᱱᱚᱰᱮ ᱵᱟᱱ ᱠᱚ ᱢᱮᱱᱟᱜᱼᱟ᱾ ᱟᱨ ᱚᱲᱟᱜ ᱠᱩᱰᱟᱹᱢ ᱨᱮᱫᱚ ᱵᱤᱨ ᱠᱚ ᱢᱮᱱᱟᱜ ᱛᱟᱞᱮᱭᱟ ᱢᱟᱱᱮ ᱦᱟᱹᱠᱩ ᱥᱩᱢᱟᱹᱡ ᱫᱚ ᱮᱸ ᱟᱞᱮ ᱚᱲᱟᱜ ᱨᱮ ᱫᱚ ᱰᱤᱥ ᱴᱩᱠᱩᱡ ᱯᱮᱨᱮᱡ ᱦᱟᱹᱠ ᱫᱚᱢ ᱧᱟᱢ ᱠᱚᱜᱮᱭᱟ᱾ ᱞᱮᱴᱷᱟ ᱠᱚ ᱛᱟᱦᱮᱱᱟ ᱱᱩᱠᱩ ᱮᱸ ᱯᱩᱴᱷᱤ ᱠᱚᱫᱚ ᱚᱸᱻ ᱦᱟᱹᱱᱤ ᱠᱚ ᱚᱱᱠᱟ᱾ ᱢᱟᱱᱮ ᱩᱸ ᱯᱩᱴᱷᱤ ᱡᱚᱢ ᱡᱚᱢ ᱛᱮᱫᱚᱢ ᱱᱟᱠᱟᱞᱚᱜᱼᱟ ᱟᱞᱮ ᱫᱤᱥᱚᱢ ᱫᱚ᱾
ᱦᱮᱸ ᱦᱮᱸ᱾
ᱢᱟᱱᱮ ᱪᱤᱫᱠᱟ, ᱟᱞᱮ ᱫᱤᱥᱚᱢ ᱯᱩᱴᱷᱤ ᱦᱟᱹᱠᱩ ᱵᱚᱞᱛᱮ ᱮᱸ ᱢᱮ ᱢᱤᱫᱴᱟᱝ ᱟᱹᱰᱤ ᱢᱟᱨᱟᱝ ᱵᱟᱱ ᱢᱮᱱᱟᱜ ᱛᱟᱞᱮᱭᱟ ᱚ ᱟᱨ ᱥᱟᱶᱛᱮ ᱟᱞᱮ ᱫᱚ ᱩᱸ ᱮᱢᱚᱱ ᱥᱤᱥᱴᱮᱢ ᱟᱹᱛᱩ ᱫᱤᱥᱚᱢ ᱛᱟᱞᱮ ᱢᱟᱱᱮ ᱢᱤᱫᱴᱟᱝ ᱵᱟᱱ ᱯᱮᱨᱮᱡ ᱞᱮᱠᱷᱟᱱ ᱟᱨ ᱢᱤᱫᱴᱟᱝ ᱵᱟᱱ ᱫᱟᱜ ᱦᱤᱡᱩᱜᱼᱟ ᱟᱫᱚ ᱦᱟᱱᱟ ᱵᱟᱱ ᱨᱮᱱ ᱩᱸ ᱪᱮᱛᱟᱱ ᱵᱟ ᱨᱮᱱ ᱦᱟᱹᱠᱩ ᱧᱮᱞᱢᱮ ᱞᱟᱛᱟᱨ ᱵᱟᱱ ᱠᱚ ᱦᱮᱡ ᱮᱱᱟ ᱟᱨᱦᱚᱸ ᱞᱟᱛᱟᱨ ᱵᱟᱨ ᱨᱮᱱ ᱦᱟᱹᱠᱩ ᱪᱮᱛᱟᱱ ᱠᱚ ᱪᱟᱞᱟᱣ ᱮᱱᱟ ᱚᱱᱠᱟ ᱠᱟᱛᱮ ᱦᱟᱛᱠᱩ ᱠᱚᱫᱚᱢ ᱧᱟᱢ ᱠᱚᱜᱮᱭᱟ᱾
ᱦᱮᱸ ᱦᱮᱸ᱾
ᱦᱳᱭ ᱟᱯᱮ ᱫᱤᱥᱚᱢ ᱠᱷᱚᱱ ᱫᱚ ᱠᱚᱢ ᱧᱚᱜ ᱢᱮᱱᱟᱜ ᱠᱚᱣᱟ ᱠᱤᱱᱛᱩ ᱢᱮᱱᱟᱜ ᱠᱚᱣᱟ ᱟᱞᱮ ᱫᱤᱥᱚᱢ ᱨᱮᱦᱚᱸ᱾
ᱦᱩᱸ ᱛᱟᱦᱚᱞᱮ ᱟᱯᱮ ᱫᱚ ᱦᱩᱭᱩᱜ ᱚᱱᱮ ᱵᱤᱨ ᱥᱩᱨ ᱨᱮ ᱚᱲᱟᱜ ᱛᱟᱯᱮ ᱛᱟᱦᱞᱮ ᱫᱟᱹᱛᱟᱹᱱᱤ ᱠᱚ ᱟᱨ ᱟᱸ ᱥᱟ ᱤᱭᱟᱹ ᱯᱟᱛᱲᱟ ᱠᱚ ᱚᱱᱟ ᱠᱚᱫᱚ ᱥᱟᱦᱟᱱ ᱠᱚ ᱚᱱᱟ ᱠᱚᱫᱚ ᱟᱯᱮ ᱫᱚ ᱠᱳᱱᱚ ᱢᱟᱱᱮ ᱤᱭᱟᱹ ᱩᱸ ᱠᱚᱥᱴᱚ ᱠᱚᱫᱚ ᱵᱟᱹᱱᱩᱜ ᱛᱟᱯᱮᱭᱟ?
ᱵᱟᱝ ᱵᱟ ᱵᱟᱹᱱᱩᱜ ᱛᱟᱞᱮᱭᱟ ᱠᱟᱨᱚᱱ ᱥᱟᱨᱡᱚᱢ ᱵᱤᱨ ᱠᱟᱱ ᱛᱟᱞᱮᱭᱟ ᱛᱟᱞᱦᱮ ᱫᱟᱹᱛᱟᱹᱱᱤ ᱨᱮᱱᱟᱜ ᱫᱚ ᱚᱵᱷᱟᱵᱽ ᱜᱮ ᱵᱟᱹᱱᱩᱜᱼᱟ᱾ ᱟᱨ ᱥᱟᱨᱡᱚᱢ ᱵᱤᱨ ᱠᱟᱱᱟ ᱢᱟᱱᱮ ᱥᱟᱨᱡᱚᱢ ᱞᱟᱹᱭ ᱞᱮᱠᱷᱟᱱ ᱵᱟᱹᱲᱛᱤ ᱵᱚᱱ ᱯᱟᱛᱲᱟᱭ ᱜᱮᱭᱟ, ᱯᱟᱛᱲᱟ ᱚᱦᱚᱢ ᱧᱟᱢ ᱠᱮᱭᱟ ᱯᱨᱚᱛᱛᱮᱠ ᱚᱲᱟᱜ ᱨᱮ ᱥᱮ ᱥᱟᱨᱡᱚᱢ ᱩᱸ ᱫᱟᱹᱛᱟᱹᱱᱤ ᱦᱚᱸ ᱯᱨᱚᱛᱛᱮᱠ ᱚᱲᱟᱜ ᱨᱮ ᱚᱱᱟ ᱠᱚᱫᱚ ᱟᱠᱟᱞ ᱧᱚᱜᱚᱜ ᱜᱮᱭᱟ᱾
ᱦᱮᱸ
ᱛᱟᱦᱚᱞᱮ ᱟᱯᱮ ᱫᱤᱥᱚᱢ ᱠᱚᱫᱚ ᱚᱱᱟ ᱠᱚᱫᱚ ᱧᱟᱢᱚᱜ-ᱟ ᱥᱮ ᱵᱟᱝ ᱡᱮᱢᱚᱱ ᱮᱸ ᱥᱟᱨᱡᱚᱢ ᱥᱟᱠᱟᱢ ᱱᱟᱜ ᱯᱟᱛᱲᱟ ᱠᱚᱫᱚ?